ᱚᱸ ᱜᱚᱝᱠᱮ ᱡᱚᱦᱟᱨ ᱜᱮ
ᱡᱚᱦᱟᱨ ᱜᱮ ᱜᱚᱝᱠᱮ ᱥᱟᱹᱜᱩᱱ ᱧᱤᱫᱟᱹ
ᱥᱟᱹᱜᱩᱱ ᱧᱤᱫᱟᱹ ᱟ ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛ ᱜᱷᱟᱹᱲᱤᱡ ᱫᱚ?
ᱱᱤᱛ ᱜᱷᱟᱹᱲᱤᱡ ᱫᱚ ᱦᱚᱸᱜᱼᱚᱭ ᱫᱩᱲᱩᱵ ᱵᱟᱲᱟ ᱦᱩᱭᱱᱟ ᱛᱚ ᱜᱤᱛᱤᱡ ᱦᱩᱭ ᱠᱟᱱᱟ ᱠᱟᱹᱡ᱾
ᱟᱸ ᱟᱸᱜ ᱛᱟᱦᱚᱞᱮ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ
ᱦᱮᱸ ᱡᱚᱢ ᱵᱟᱲᱟ ᱦᱩᱭᱱᱟ ᱟᱹᱵᱤᱱ ᱫᱚ
ᱟᱹᱞᱤᱧ ᱦᱚᱸ ᱱᱚᱜᱼᱚᱭ ᱡᱚᱢ ᱵᱟᱲᱟ ᱫᱚ ᱦᱩᱭ ᱟᱠᱟᱱ ᱛᱟᱹᱞᱤᱧᱟ ᱟᱫᱚ ᱦᱮᱸ ᱡᱚᱢ ᱵᱟᱲᱟ ᱠᱟᱛᱮᱫ ᱦᱟᱸᱜ ᱯᱷᱟᱸᱠᱟ ᱥᱮᱜ ᱨᱮᱜᱮ ᱠᱟᱹᱴᱤᱡ ᱞᱤᱧ ᱫᱩᱲᱩᱵ ᱟᱠᱟᱱᱟ᱾ ᱢᱟᱱᱮ ᱠᱟᱹᱴᱤᱡ ᱦᱟᱣᱟ ᱠᱚᱦᱟᱸᱜ ᱫᱟᱨᱮ ᱵᱩᱴᱟᱹ ᱠᱚᱨᱮᱱᱟᱜ ᱠᱟᱹᱴᱤᱡ ᱟᱹᱰᱤ ᱢᱚᱡᱽ ᱟᱹᱭᱠᱟᱹᱜ ᱠᱟᱱᱟ ᱛᱚ᱾ ᱦᱩᱸ
ᱟᱫᱚ ᱡᱚᱢ ᱪᱮ ᱮ ᱡᱚᱢ ᱵᱟᱲᱟ ᱠᱟᱛᱮᱜ ᱫᱩᱲᱩᱵ ᱠᱚᱦᱚᱸ ᱚᱱᱟ ᱫᱚ᱾
ᱦᱳᱭ ᱦᱳᱭ ᱢᱟᱱᱮ ᱪᱮᱜᱼᱼ ᱠᱩᱲᱤᱭᱟᱜ ᱡᱚᱢ ᱵᱟᱲᱟ ᱠᱟᱛᱮᱫ ᱨᱮᱦᱚᱸ ᱢᱟᱱᱮ ᱫᱩᱲᱩᱵ ᱦᱚᱸ ᱟᱹᱰᱤ ᱜᱷᱟᱹᱲᱤᱡ ᱫᱩᱲᱩᱵ ᱫᱚ ᱠᱟᱹᱴᱤᱡ ᱢᱮᱫ ᱠᱚ ᱡᱟᱹᱯᱤᱫ ᱥᱟᱱᱟ ᱢᱮᱸᱫ ᱠᱚ ᱞᱟᱼᱼ ᱴᱷᱟᱜᱼᱟ ᱜᱤᱛᱤᱡ ᱥᱟᱱᱟᱢᱟ ᱜᱤᱛᱤᱡ ᱠᱟᱛᱮᱫ ᱯᱷᱳᱱ ᱠᱚ ᱜᱷᱟᱱᱴᱟ ᱥᱟᱱᱟ ᱦᱮᱸ ᱥᱮ ᱵᱟᱝ?
ᱦᱳᱭ ᱦᱳᱭ
ᱛᱟᱞᱦᱮ ᱟᱯᱮ ᱥᱮᱫ ᱪᱮᱫ ᱞᱮᱠᱟ ᱛᱮᱦᱮ ᱧᱟᱜ ᱫᱟᱜ ᱡᱟᱹᱲᱤ ᱠᱚ ᱛᱤᱱᱟᱹᱜ ᱜᱟᱱᱮ ᱫᱟᱜ ᱡᱟᱹᱲᱤᱭᱟᱜ ᱯᱮᱭᱟ ᱥᱮ ᱵᱟᱭ ᱫᱟᱜ ᱡᱟᱹᱲᱤᱭᱟᱜ ᱯᱮᱭᱟ?
ᱫᱟᱜ ᱡᱟᱹᱲᱤ ᱫᱚ ᱚᱝᱠᱟ ᱫᱚ ᱵᱟᱝ ᱦᱳᱭ ᱠᱟᱱᱟ, ᱾ ᱢᱟᱱᱮ, ᱠᱚᱢ ᱧᱚᱜ ᱦᱳᱭ ᱠᱟᱱᱟ ᱾
ᱚᱻᱳ
ᱟᱯᱮ, ᱟᱯᱮ ᱥᱮᱫ ᱫᱚ?
ᱟᱞᱮᱥᱮᱫ ᱦᱚᱸ ᱫᱟᱜ ᱡᱟᱹᱲᱤ ᱫᱚ ᱦᱟᱸᱜ ᱦᱩᱭ ᱫᱚ ᱦᱩᱭᱮᱱ ᱜᱮᱭᱟ ᱚᱱᱠᱟ ᱜᱮ ᱦᱟ'ᱜ ᱠᱚᱢ ᱧᱚᱜ ᱜᱮ ᱦᱟᱸᱜ ᱫᱟᱜᱼᱼ ᱡᱟᱹᱲᱤ ᱜᱮ ᱫᱟᱭ ᱫᱟᱜ ᱡᱟᱹᱲᱤ ᱫᱚ ᱦᱟᱸᱜ ᱟᱞᱮᱥᱮᱫ ᱫᱚ ᱛᱟᱭᱚᱢ ᱫᱚ ᱡᱷᱤᱯᱤᱨ ᱡᱷᱤᱯᱤᱨ ᱧᱚᱜ ᱾
ᱦᱚᱞᱟ ᱢᱟᱫᱷᱮᱨ ᱫᱚ ᱢᱟ ᱠᱳᱭ ᱵᱷᱟᱜᱮᱹ ᱜᱮ ᱫᱟᱜ ᱠᱮᱫᱟᱭ ᱾
ᱦᱳᱭ, ᱦᱚᱞᱟ ᱢᱟᱫᱷᱮᱨ ᱫᱚ ᱦᱟᱸᱜ ᱵᱷᱟᱜᱮ ᱜᱮ ᱫᱟᱜ ᱠᱮᱫᱟᱭ ᱦᱩᱞ ᱢᱟᱦᱟ ᱞᱮᱠᱟᱱ ᱫᱤᱱ ᱛᱟᱦᱮᱸ ᱠᱟᱱᱟ ᱛᱚ ᱾
ᱦᱠᱺ ᱾
ᱵᱷᱳᱜ, ᱟᱫᱚ ᱦᱩᱞ ᱢᱟᱦᱟᱸ ᱞᱟᱥᱟᱲᱦᱮᱫ ᱛᱮ ᱦᱚᱸ ᱠᱟᱹᱴᱤᱡ ᱮ ᱫᱟᱜ ᱵᱟᱲᱟ ᱜᱚᱫ ᱠᱮᱫ ᱜᱮᱭᱟ ᱾
ᱦᱳᱭ- ᱦᱳᱭ ᱾
ᱛᱟᱞᱦᱮ ᱟᱯᱮᱥᱮᱫ ᱪᱮᱫ ᱞᱮᱠᱟ ᱦᱚᱞᱟᱱᱚᱜ, ᱦᱚᱞᱟᱱᱚᱜ ᱦᱩᱞ ᱢᱟᱦᱟᱸ ᱪᱮᱫ ᱞᱮᱠᱟ ᱯᱮ ᱢᱟᱱᱟᱣ ᱠᱮᱫᱟ?
ᱦᱚᱞᱟ ᱟᱹᱰᱤ ᱱᱟᱯᱟᱭ ᱜᱮᱞᱮ ᱢᱟᱱᱟᱣ ᱠᱮᱫᱟ ᱾
ᱟᱪ-ᱪᱷᱟ, ᱟᱞᱮ ᱦᱚᱸ ᱢᱟᱱᱟᱣ ᱵᱟᱲᱟ ᱦᱩᱭᱮᱱ ᱜᱮᱭᱟ ᱤᱱᱠᱟᱹ ᱢᱚᱴᱟᱢᱩᱴᱤ ᱦᱟᱸᱜ ᱾
ᱚᱸ ᱾ ᱢᱟᱱᱮ ᱛᱤᱱᱟᱹᱜ ᱫᱤᱱ ᱯᱮ ᱢᱟᱱᱟᱣ ᱠᱮᱜᱼᱟ ᱛᱤᱱᱟᱹᱜ ᱴᱟᱹᱭᱤᱢ ᱚᱠᱛᱚ, ᱚᱠᱛᱚ?
ᱦᱟᱸ -ᱦᱟᱸ ᱵᱟᱹᱜ ᱡᱟ ᱻᱻᱦᱟᱸᱜ ᱥᱟᱛ, ᱟᱴ ᱵᱟᱡᱮ ᱥᱮᱫ ᱥᱮᱛᱟᱜ ᱧᱚᱜ ᱨᱮᱜᱮ ᱦᱟᱸᱜ ᱾ ᱟᱨ ᱦᱟᱸᱜ ᱫᱟᱜ ᱮ ᱡᱚᱨᱚ ᱵᱟᱲᱟᱭᱮᱫ ᱛᱟᱦᱮᱱᱟᱭ ᱛᱚ ᱚᱝᱠᱟ ᱫᱚ ᱾
ᱦᱩᱸ ᱾ ᱟᱞᱮ ᱢᱟᱠᱚᱭ ᱫᱮᱨᱤ ᱛᱮᱜᱮᱞᱮ ᱠᱚᱨᱟᱣ ᱠᱮᱜᱼᱟ ᱛᱚ ᱱᱟᱭᱠᱮ ᱴᱟᱜ ᱵᱟᱭ ᱛᱟᱦᱮᱸ ᱠᱟᱱᱟᱭ ᱾ ᱟᱫᱚ, ᱯᱮᱲᱟ ᱚᱲᱟᱜᱼ ᱮ ᱥᱮᱱ ᱞᱮᱱᱟᱭ ᱟᱫᱚ ᱦᱮᱡ ᱱᱟᱭ ᱟᱫᱚ ᱠᱟᱹᱡ ᱫᱮᱨᱤ ᱠᱟᱛᱮᱜ ᱟᱫᱚ ᱚᱱᱟ ᱯᱚᱨᱮ ᱞᱮ ᱟᱨᱚᱢᱵᱷᱚ ᱠᱮᱜᱼᱟ ᱾
ᱥᱚᱣ-ᱟᱜ ᱾ ᱜᱚᱝᱠᱮ ᱛᱟᱞᱦᱮ ᱚᱱᱟ ᱦᱩᱞ ᱢᱟᱦᱟ ᱨᱮᱫᱚ ᱢᱟᱱᱮ ᱢᱩᱨᱢᱩ ᱠᱚᱜᱮ ᱠᱚ ᱱᱟᱭᱠᱮᱜᱼᱟ ᱥᱮ ᱪᱮᱫ ᱞᱮᱠᱟ?
ᱚᱱᱟ ᱫᱚ ᱵᱟᱞᱤᱧ ᱞᱟᱹᱭ ᱫᱟᱲᱮᱭᱟᱜ ᱠᱟᱱᱟ ᱟᱫᱚ ᱞᱟᱹᱭᱟᱠᱚ ᱛᱚ ᱢᱩᱨᱢᱩ ᱴᱷᱟᱟᱹᱠᱩᱨ ᱛᱚ, ᱟᱫᱚ ᱢᱩᱨᱢᱩ ᱵᱮᱥᱤᱨ ᱵᱷᱟᱜᱽ ᱠᱚ ᱵᱚᱸᱜᱟ ᱵᱩᱨᱩᱭ ᱜᱮᱭᱟ ᱾
ᱱᱤᱭᱟᱹ ᱵᱟᱨ ᱜᱮ ᱦᱟᱸᱜ ᱢᱟᱱᱮ ᱠᱞᱟᱯ ᱨᱮ ᱦᱟᱸᱜ ᱢᱟᱱᱟᱣ ᱵᱟᱲᱟ ᱦᱩᱭ ᱠᱮᱞᱟᱵᱽ ᱨᱮ ᱢᱟᱱᱟᱣ ᱦᱩᱭᱱᱟ ᱦᱮᱸ ᱥᱮ ᱾ ᱟᱫᱚ ᱦᱟᱸᱜ ᱟᱹᱞᱤᱧ ᱦᱚᱸ ᱵᱟᱞᱤᱧ ᱵᱟᱲᱟᱭ ᱛᱟᱦᱮᱸᱜᱼᱟ ᱟᱫᱚ ᱦᱟᱸᱜ ᱟᱞᱮ ᱟᱛᱩᱨ ᱨᱮᱱ ᱵᱟᱨᱭᱟ ᱯᱮᱭᱟ ᱵᱟᱨ ᱢᱤᱫ ᱚᱲᱟᱜ ᱜᱮ ᱢᱩᱨᱢᱩ ᱢᱮᱱᱟᱜ ᱠᱚᱣᱟ ᱟᱨ ᱡᱚᱛᱚ ᱜᱮ ᱢᱟᱱᱮ ᱡᱟᱹᱛ ᱡᱟᱹᱛ ᱢᱮᱱᱟᱜ ᱵᱚᱱᱞᱮᱭᱟ ᱦᱟᱸᱜ, ᱩᱱᱠᱩ ᱜᱮ ᱦᱟᱸᱜ ᱯᱩᱡᱟᱹ ᱯᱟᱥᱟ ᱠᱮᱫᱟ ᱠᱚ ᱛᱚ, ᱧᱮᱞ ᱠᱮᱫ ᱠᱩᱧ ᱢᱟᱱᱮ ᱚᱱᱠᱟᱜ ᱜᱮ ᱜᱨᱩᱯ ᱨᱮᱠᱚ ᱥᱩᱠ ᱾ ᱟᱞᱮᱭᱟᱜ ᱢᱤᱫᱴᱤᱡ ᱠᱮᱞᱟᱯ ᱜᱨᱩᱨᱩᱯ ᱢᱮᱱᱟᱜ ᱛᱟᱞᱮᱭᱟ ᱛᱚ ᱟᱫᱚ ᱚᱱᱟ ᱨᱮᱜᱮ ᱧᱮᱞ ᱦᱩᱭᱮᱱᱟ ᱾
ᱟᱪ-ᱪᱷᱟ ᱾
ᱟᱸᱪ-ᱪᱷᱟ ᱾
ᱛᱟᱞᱦᱮ ᱦᱩᱞᱢ ᱢᱟᱸᱦ ᱨᱮ ᱪᱮᱫ ᱠᱚᱯᱮ ᱥᱟᱯᱲᱟᱣ ᱞᱮᱫᱟ ᱯᱨᱳᱜᱨᱟᱢ ᱦᱤᱥᱟᱹᱵ ᱛᱮ?
ᱵᱟ ᱯᱨᱳᱜᱨᱟᱢ ᱦᱤᱥᱟᱹᱵ ᱛᱮᱫᱚ ᱚᱱᱠᱟᱜᱮ ᱚᱱᱠᱟᱱᱟᱜ ᱯᱨᱳᱜᱨᱟᱢ ᱠᱚᱫᱚ ᱦᱟᱸᱜ ᱵᱟᱝ ᱦᱳᱭ ᱠᱟᱱᱟ ᱾ ᱚᱱᱟ ᱟᱵᱚᱣᱟᱜ ᱥᱟᱶᱛᱟ ᱨᱮᱱᱟᱜ ᱜᱮ ᱞᱟᱠᱪᱟᱨ ᱟᱠᱷᱲᱟ ᱟᱨ ᱚᱱᱚᱬᱦᱮ ᱠᱚ ᱤᱱᱟᱹ ᱠᱚᱜᱮ ᱦᱟᱸᱜ, ᱦᱮᱸ ᱾
ᱟᱪᱪᱷᱟ ᱡᱟᱦᱟᱸ ᱟᱨ ᱢᱤᱫᱴᱟᱝ ᱤᱭᱟᱹ ᱠᱩᱠᱞᱤ? ᱡ ᱦᱚᱞ ᱢᱟᱦ ᱩᱯᱚᱞᱮᱠ ᱯᱨᱳᱜᱨᱟᱢ ᱠᱚ ᱠᱚᱨᱟᱣᱮᱫ᱾ ᱠᱚ ᱡᱟᱦᱟᱸ ᱚᱨᱜᱮᱥᱴᱨᱟ ᱞᱮᱠᱟ ᱞᱮᱠᱟᱱᱟᱜ ᱠᱚᱼᱼ ᱚᱱᱮ ᱚᱱᱟ ᱠᱚ ᱛ ᱴᱮᱱ ᱡᱚᱛᱚᱟ ᱥᱮ ᱵᱟᱝ ᱡᱚᱛᱚᱫᱟ?
ᱜᱚᱢᱠᱮ ᱚᱱᱟ ᱠᱚᱫᱚ ᱦᱟᱸᱜ ᱮᱠᱫᱚᱢ ᱜᱮ ᱵᱟᱝ ᱡᱩᱛᱟᱹᱜᱼᱟ ᱪᱮᱫᱟᱜ ᱥᱮᱼᱼ ᱦᱩᱞ ᱢᱟᱦᱟ ᱞᱮᱠᱟᱱ ᱫᱤᱱ ᱨᱮᱫᱚ ᱟᱵᱚᱨᱮᱱ ᱯᱷᱩᱞᱳ ᱡᱷᱟᱱᱚᱼᱼ ᱠᱚ ᱢᱟᱭᱟᱢ ᱠᱚ ᱞᱤᱜᱤ ᱞᱮᱫᱟ ᱦᱮᱸᱵᱟᱝ
ᱦᱮᱸ
ᱥᱤᱫᱩ ᱠᱟᱹᱱᱩ ᱥᱟᱶᱛᱮ ᱟᱨᱚ ᱟᱹᱰᱤ ᱜᱟᱱ ᱢᱟᱹᱱᱢᱤ ᱠᱚᱼᱼ
ᱦᱮᱸ
ᱟᱫᱚ ᱚᱱᱟ ᱫᱤᱱ ᱨᱮ ᱡᱩᱫᱤ ᱟᱵᱚ ᱵᱚᱱ ᱨᱟᱹᱥᱠᱟᱹᱭᱟ ᱚᱱᱟ ᱫᱚ ᱠᱤ ᱩᱪᱤᱛ ᱠᱟᱱᱟ ᱞᱟᱹᱭᱵᱮᱱ?
ᱱᱚᱣᱟ ᱫᱚ ᱩᱪᱤᱛ ᱫᱚ ᱵᱟᱝ ᱠᱟᱱᱟ᱾
ᱦᱳᱭ
ᱢᱟᱱᱮ ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱛᱚ
ᱦᱳᱭ ᱟᱨ ᱦᱳᱭ ᱟᱨ ᱱᱮᱛᱟᱨ ᱨᱮᱱ ᱢᱟᱹᱭ ᱵᱟᱹᱵᱩ ᱛᱟᱠᱚ ᱦᱚᱸ ᱚᱞ ᱯᱟᱲᱦᱟᱣ ᱨᱮᱦᱟᱸᱜ ᱵᱟᱹᱱᱩᱜ ᱠᱚᱣᱟ ᱚᱱᱠᱟ᱾ ᱪᱷᱟᱯᱤ ᱯᱨᱳᱜᱨᱟᱢ ᱠᱚᱨᱮ ᱫᱚᱢᱮ ᱠᱚ ᱫᱟᱬᱟᱱ ᱠᱟᱱᱟ ᱦᱮᱸ ᱵᱟᱝ?
ᱦᱳᱭ ᱵᱮᱥᱤᱨ ᱵᱷᱟᱜᱽ ᱜᱮ
ᱦᱳᱭ ᱢᱟᱱᱮ ᱦᱟᱸᱜ ᱟᱞᱮ ᱥᱮᱫ ᱫᱚ ᱦᱟᱸᱜ ᱠᱟᱹᱴᱤᱡ ᱠᱚ ᱠᱚᱢ ᱧᱚᱜ ᱟᱠᱟᱱᱟ ᱚᱱᱠᱟ᱾ ᱟᱞᱮᱮᱥᱮᱫ ᱫᱚ ᱚᱱᱠᱟ ᱯᱨᱳᱜᱨᱟᱢ ᱠᱚ ᱵᱟᱝ ᱦᱩᱭᱩᱜ ᱜᱮᱭᱟ ᱚᱱᱠᱟ ᱫᱚ᱾
ᱦᱮᱸ
ᱟᱯᱮ ᱥᱮᱫ ᱫᱚᱦᱜ ᱚᱱᱠᱟ ᱯᱨᱳᱜᱨᱟᱢ ᱠᱚ ᱦᱩᱭ ᱵᱟᱲᱟᱜ ᱠᱟᱱ ᱜᱮᱭᱟ ᱦᱮᱸ ᱵᱟᱝ?
ᱦᱮᱸ ᱯᱨᱳᱜᱨᱟᱢ ᱯᱨᱳᱜᱨᱟᱢ ᱠᱚᱫᱚ ᱦᱩᱭ ᱵᱟᱲᱟᱜ ᱠᱟᱱ ᱜᱮᱭᱟ᱾
ᱦᱮᱸᱻ ᱦᱮ
ᱛᱟᱯᱚᱨᱮ ᱪᱮᱫ ᱠᱚ ᱞᱟᱹᱭᱟ? ᱱᱮᱛᱟᱨ ᱢᱟ ᱢᱟᱹᱭ ᱵᱟᱹᱵᱩ ᱛᱟᱠᱚᱠᱚ ᱢᱟᱱᱮ ᱯᱨᱳᱨᱟᱢ ᱧᱮᱞ ᱛᱮᱜᱮ ᱢᱟᱱᱮᱼᱼ ᱪᱟᱹᱯᱨᱤ ᱮᱱᱮᱡ ᱛᱮᱜᱮ ᱡᱷᱚᱛᱚ ᱟᱵᱚ ᱥᱟᱶᱛᱟ ᱨᱮᱱᱟᱜ ᱮᱱᱮᱡ ᱥᱮᱨᱮᱧ ᱠᱚᱠᱚ ᱦᱤᱲᱤᱧ ᱪᱟᱵᱟᱭᱼᱟ ᱦᱮᱸ ᱥᱮ?
ᱦᱳᱭ ᱦᱳᱭ ᱮᱱᱮᱡ ᱥᱮᱨᱮᱧ ᱠᱚ ᱡᱚᱛᱚ ᱡᱟᱦᱟᱸ ᱛᱤᱱᱟᱹᱜ ᱟᱵᱚᱣᱟᱜᱼᱼ ᱫᱚᱝ ᱞᱟᱜᱽᱲᱮ ᱵᱟᱦᱟ ᱥᱚᱦᱨᱟᱭ ᱚᱱᱟ ᱠᱚ ᱦᱚᱸ ᱚᱝᱠᱟᱱᱟᱜ ᱩᱱᱟᱹᱜ ᱱᱟᱯᱟᱭ ᱱᱟᱯᱟᱭ ᱮᱱᱮᱡ ᱥᱮᱨᱮᱧᱼᱼ ᱫᱤᱱ ᱫᱤᱱ ᱛᱮ ᱡᱚᱛᱚ ᱦᱟᱹᱯᱤᱫ ᱪᱟᱵᱟᱜ ᱠᱟᱱᱟ᱾
ᱦᱮᱸ ᱦᱳᱭ ᱟᱹᱨᱤ ᱜᱮ᱾
ᱟᱨ ᱱᱚᱣᱟ ᱡᱮᱱᱟᱨᱮᱥᱮᱱ ᱜᱤᱫᱟᱹᱨ ᱡᱩᱫᱤ ᱱᱚᱝᱠᱟ ᱛᱟᱦᱞᱮ ᱠᱷᱟᱱᱼᱼ ᱛᱟᱭᱚᱢ ᱫᱟᱨᱟᱢ ᱨᱮᱱ ᱟᱵᱚ ᱨᱮᱱ ᱜᱤᱫᱟᱹᱨ ᱠᱚ ᱯᱤᱫᱟᱹᱨ ᱠᱚ ᱩᱱᱠᱩ ᱫᱚ ᱪᱮᱜ ᱠᱚ ᱧᱮᱞ ᱥᱟᱼᱼ ᱥᱮᱲᱟᱭᱟ ᱡᱮ ᱛᱩᱱᱫᱟᱹᱜ ᱴᱟᱢᱟᱠ ᱫᱚ ᱦᱟᱸᱜ ᱵᱟᱝ ᱛᱟᱦᱮᱸ ᱠᱟᱱᱟ ᱱᱚᱝᱠᱟ᱾ ᱰᱤᱡᱮ ᱵᱚᱠᱥ ᱨᱮ ᱜᱮ ᱯᱨᱳᱜᱨᱟᱢ ᱠᱚ ᱨᱮ ᱱᱚᱝᱠᱟ ᱜᱮ ᱫᱚᱱ ᱵᱟᱲᱟᱭ ᱦᱩᱭᱩᱜᱼᱟ ᱚᱱᱟᱜ ᱜᱮ ᱨᱟᱹᱥᱠᱟᱹ ᱧᱚᱜ ᱵᱩᱡᱷᱟᱹᱜᱼᱟ
ᱦᱳᱭ
ᱩᱝᱠᱩ ᱫᱚ ᱵᱟᱠᱷᱟᱱ ᱪᱮᱫ ᱠᱚ ᱵᱟᱲᱟᱭᱟ ᱦᱮᱸ ᱵᱟᱝ?
ᱦᱚᱭ
ᱱᱚᱣᱟ ᱫᱚ ᱱᱤᱛᱳᱜ ᱢᱟᱱᱮᱼᱼ ᱦᱚᱲ ᱵᱟᱠᱚ ᱵᱩᱡ ᱠᱟᱫᱟ ᱢᱮᱱᱛᱮ ᱟᱵᱚ ᱦᱚᱸ ᱵᱟᱵᱚᱱ ᱵᱩᱡᱟ ᱱᱚᱝᱠᱟᱱ ᱠᱟᱛᱷᱟ ᱫᱚ ᱵᱟᱝ ᱠᱟᱱᱟ ᱥᱮ ᱵᱟᱝ?
ᱛᱳ ᱟᱭᱚ-ᱵᱟᱵᱟ ᱫᱚ ᱵᱩᱡ ᱞᱟᱹᱠ ᱞᱟᱹᱠᱛᱤ ᱠᱟᱱᱟ ᱦᱮᱸ ᱥᱮ ᱟᱠᱚ ᱚᱠᱚᱭ ᱟᱵᱚ ᱠᱷᱚᱱ ᱫᱚ ᱠᱚ ᱥᱤᱱᱤᱭᱟᱨ ᱜᱮᱭᱟ ᱥᱮ ᱯᱟᱹᱦᱤᱞ ᱦᱟᱯᱲᱟᱢ ᱠᱚ ᱟᱨ ᱩᱝᱠᱩ ᱨᱮᱱ ᱜᱤᱫᱽᱨᱟᱹ ᱠᱚ ᱩᱝᱠᱩ ᱫᱚ ᱠᱚ ᱵᱟᱲᱟᱭᱟ ᱠᱚ ᱛᱩᱨᱮ ᱦᱚᱸ ᱪᱮᱜ ᱦᱚᱸ ᱵᱟᱠᱚ ᱞᱟᱹᱭᱟ ᱠᱚᱣᱟ ᱛᱚ᱾
ᱦᱳᱭ ᱦᱮᱸ
ᱚᱝᱠᱟ ᱛᱮᱜᱮ ᱟᱵᱟᱨ ᱟᱵᱚ ᱨᱮᱱ ᱡᱚᱛᱚ ᱡᱟᱦᱟᱸᱭ ᱯᱟᱹᱴᱷᱩᱣᱟᱹ ᱠᱚ ᱢᱟᱱᱮ ᱟᱵᱚ ᱠᱷᱚᱱ ᱞᱟᱛᱟᱨ ᱡᱟᱦᱟᱸ ᱚᱞᱯᱚ ᱵᱚᱭᱮᱥ ᱠᱚᱲᱟ ᱠᱩᱲᱤ ᱠᱚ ᱩᱝᱠᱩ ᱡᱚᱛᱚ ᱠᱚ ᱦᱤᱲᱤᱧ ᱪᱟᱵᱟᱭᱮᱜᱼᱟ ᱟᱱᱟ ᱮᱱᱮᱡ ᱥᱮᱨᱮᱧ ᱠᱚ᱾
ᱮᱠᱫᱚᱢ ᱮᱠᱫᱚᱢ ᱮᱫᱚᱢ ᱡᱚᱛᱚ ᱠᱚ ᱦᱤᱲᱤᱧ ᱪᱟᱵᱟᱭᱫᱟ ᱚᱱᱟ ᱠᱚᱜᱮ᱾
ᱟᱨ ᱵᱤᱥᱮᱥ ᱠᱟᱭᱛᱮ ᱟᱭᱚ ᱟᱲᱟᱝ ᱛᱮ ᱱᱮᱛᱟᱨ ᱜᱤᱫᱽᱨᱟᱹ ᱠᱚ
ᱦᱳᱭ ᱦᱳᱭ ᱚᱱᱟ ᱦᱩᱭᱩᱜ ᱠᱟᱱᱟ ᱟᱨ ᱢᱤᱫᱴᱮᱱ ᱯᱚᱭᱮᱱᱴ ᱡᱮ ᱟᱵᱚᱣᱟᱜ ᱡᱟᱱᱟᱢ ᱟᱲᱟᱝ ᱛᱮ ᱵᱟᱝ ᱠᱚ ᱯᱟᱲᱦᱟᱣᱮᱜ ᱠᱚᱣᱟ᱾
ᱦᱮᱸ
ᱟᱵᱚᱣᱟᱜ ᱡᱟᱱᱟᱢ ᱟᱲᱟᱝ ᱛᱮ ᱯᱟᱲᱦᱟᱣ ᱞᱟᱹᱠᱛᱤ ᱠᱟᱱᱟ, ᱪᱮᱫᱟᱜ ᱥᱮ ᱫᱤᱱ ᱫᱤᱱ ᱛᱮ ᱟᱵᱚᱣᱟᱜ ᱡᱟᱱᱟᱢ ᱟᱲᱟᱝ ᱞᱟᱦᱟ ᱥᱮᱱ ᱪᱟᱞᱟᱜᱼᱟ, ᱤᱧᱠᱷᱟᱱ ᱦᱮᱸ ᱵᱟᱝ᱾
ᱦᱮᱸ
ᱟᱨ ᱡᱩᱫᱤ ᱟᱵᱚ ᱵᱟᱵᱚᱱ ᱯᱟᱲᱦᱟᱣ ᱚᱪᱚ ᱠᱚᱣᱟ
ᱦᱳᱭ
ᱟᱞᱤᱧ ᱱᱚᱝᱠᱟ ᱞᱮᱠᱷᱟᱱ ᱪᱤᱠᱟᱹᱭ ᱜᱟᱱᱚᱜᱼᱟ ᱦᱮᱸ ᱵᱟᱝ᱾
ᱦᱮᱸ ᱛᱚ ᱱᱤᱛᱚᱜ ᱪᱷᱟᱯᱨᱤ ᱥᱮᱜ ᱠᱚ ᱪᱟᱞᱟᱜ ᱠᱟᱱᱟ ᱠᱚ᱾
ᱦᱳᱭ ᱦᱳᱭ ᱫᱤᱱ ᱫᱤᱱ ᱛᱮ ᱱᱚᱣᱟ ᱦᱚᱸ ᱟᱹᱰᱤ ᱴᱟᱜ ᱜᱮ ᱦᱟᱸᱜ ᱚᱸ ᱟᱵᱚᱣᱟᱜ ᱟᱭᱳ ᱟᱲᱟᱝ ᱦᱟᱸᱜ ᱟᱹᱰᱤ ᱴᱟᱜ ᱰᱮᱵᱷᱞᱚᱯ ᱪᱟᱞᱟᱣ ᱠᱟᱱ ᱛᱟᱵᱚᱱᱟ ᱥᱮ ᱟᱹᱰᱤ ᱪᱟᱦ ᱟᱜᱮ ᱢᱟᱲᱟᱝ ᱦᱮᱡ ᱠᱟᱱ ᱛᱟᱵᱚᱱᱟ ᱦᱟᱯᱮᱱ ᱫᱟᱨᱟᱢ ᱩᱸ ᱧᱮᱞᱚᱜᱼᱟ ᱡᱮ ᱟᱵᱚ ᱦᱚᱸ ᱢᱤᱜ ᱫᱤᱱ ᱵᱟᱝ ᱢᱤᱫ ᱫᱤᱱ ᱟᱹᱰᱤ ᱢᱟᱨᱟᱝ ᱡᱟᱭᱜᱟ ᱨᱮᱵᱚᱱ ᱥᱮᱴᱮᱨᱚᱜᱼᱟ᱾
ᱦᱮᱸ
ᱟᱨ ᱟᱵᱚ ᱨᱮᱱ ᱚᱝᱠᱟ ᱠᱚ ᱞᱟᱹᱭᱟ ᱡᱮ ᱯᱟᱹᱴᱷᱣᱟᱹ ᱠᱚ ᱦᱚᱸ ᱢᱟᱱᱮ ᱱᱤᱛᱟᱹᱜ ᱫᱚ ᱦᱟᱸᱜ ᱚᱝᱠᱟ ᱦᱟᱸᱜ ᱵᱟᱝ ᱠᱚ ᱧᱮᱞᱚᱜ ᱠᱟᱱᱟ ᱦᱮᱸ ᱵᱟᱝ ᱠᱚᱢ ᱧᱚᱜ ᱜᱮ᱾
ᱦᱮᱸ ᱠᱚᱢ ᱧᱚᱜ ᱠᱚ ᱧᱮᱞᱚᱜ ᱠᱟᱱᱟ ᱠᱚ᱾
ᱟᱨ ᱦᱚᱸᱜᱼᱚ ᱜᱚᱝᱠᱮ ᱠᱚ ᱦᱚᱸ ᱵᱟᱹᱱᱩᱜ ᱵᱟᱹᱪᱩᱜ ᱠᱚᱣᱟ ᱛᱚ ᱚᱝᱠᱟ ᱫᱚ ᱦᱮᱸ ᱵᱟᱝ᱾
ᱦᱮᱸ
ᱟᱨᱚ ᱟᱵᱚ ᱠᱚᱜᱮ ᱦᱟᱯᱮᱱ ᱫᱤᱱ ᱠᱚᱨᱮ ᱵᱚᱱ ᱢᱟᱪᱮᱫ ᱞᱮᱱᱠᱷᱟᱱ ᱫᱚ ᱦᱟᱸᱜ ᱟᱹᱰᱤ ᱴᱟᱜ ᱜᱮ ᱱᱟᱯᱟᱭᱚᱜᱼᱟ᱾
ᱦᱳᱭ
ᱛᱟᱯᱚᱨᱮ ᱪᱮᱜ ᱠᱚ ᱞᱟᱹᱭᱟ ᱟᱥᱟᱲᱤᱭᱟᱹ ᱠᱚᱯᱮ ᱢᱟᱱᱟᱣ ᱠᱮᱜᱼᱟ ᱥᱮ ᱵᱟᱝ?
ᱦᱚᱸ ᱟᱥᱟᱲᱤ ᱫᱚ ᱦᱟᱸᱜ ᱟᱞᱮ ᱫᱚ ᱦᱟᱸᱜ ᱟᱥᱟᱲ ᱵᱚᱸᱜᱟ ᱨᱮᱱᱟᱜ ᱚᱸ ᱛᱤᱱ ᱪᱟᱨ ᱥᱮᱜ ᱨᱮᱜᱮ ᱢᱟᱱᱟᱣ ᱦᱩᱭ ᱠᱟᱱᱟ᱾ ᱚᱱᱟᱜᱮ ᱦᱚᱴᱟᱸᱜ ᱚᱱᱮ ᱟᱢᱵᱟᱵᱚᱛᱤ ᱟᱢᱵᱟᱵᱩᱛᱤ ᱢᱤᱫ ᱫᱤᱱ ᱢᱟᱲᱟᱝ ᱞᱮ ᱟᱢᱵᱟᱵᱩᱛᱤ ᱫᱚᱥᱟᱨ ᱦᱤᱞᱟᱹᱜ ᱞᱮ ᱢᱟᱱᱟᱣ ᱠᱮᱫᱟ ᱟᱞᱮ ᱫᱚ᱾
ᱚ
ᱟᱥᱟᱲᱤᱭᱟᱹ ᱫᱚ ᱦᱟᱸᱜ ᱩᱱ ᱞᱮᱦᱟᱸᱜ ᱦᱟᱸᱜ ᱢᱟᱱᱟᱣ ᱠᱮᱫᱟᱞᱮ
ᱦᱮᱸ
ᱛᱟᱦᱚᱞᱮ ᱟᱯᱮ ᱫᱚ ᱢᱟᱱᱟᱣ ᱠᱮᱫᱟ ᱯᱮᱥᱮ ᱵᱟᱝ ᱛᱟᱦᱚᱞᱮ?
ᱢᱟᱱᱟᱣ ᱢᱟ ᱱᱚᱜ ᱚᱭ ᱛᱮᱦᱮᱧ ᱞᱮ ᱢᱟᱱᱟᱣ ᱠᱮᱫᱟ ᱟᱥᱟᱲᱤᱭᱟᱹ᱾
ᱛᱟᱦᱚᱞᱮ ᱥᱳᱲᱮ ᱥᱳᱲᱮ ᱠᱮᱫᱟᱯᱮ ᱛᱚ?
ᱦᱮᱸ ᱥᱳᱲᱮ ᱠᱮᱜ ᱟᱞᱮ
ᱟᱫᱚ ᱠᱚ ᱞᱟᱹᱭᱟ ᱥᱮ ᱪᱮᱫ ᱦᱳᱭᱼᱼ ᱱᱚᱝᱠᱟ ᱠᱚ ᱞᱟᱹᱭᱟ ᱡᱮ ᱟᱥᱟᱲᱤᱭᱟᱹ ᱢᱟᱱᱮ ᱟᱥᱟᱲᱤᱭᱟᱹ ᱥᱤᱢ ᱵᱟᱝ ᱡᱚᱢ ᱞᱮᱠᱚ ᱠᱷᱟᱱᱼᱼ ᱠᱷᱮᱛ ᱠᱚᱨᱮ ᱦᱩᱲᱩ ᱠᱚ ᱵᱟᱝ ᱠᱚ ᱨᱚᱦᱚᱭᱟ᱾
ᱦᱳᱭ ᱟᱹᱰᱤ ᱪᱚᱨᱚᱠ ᱠᱟᱛᱷᱟ ᱱᱚᱣᱟ ᱫᱚ ᱟᱸᱡᱚᱢ ᱵᱟᱲᱟ ᱠᱟᱜ ᱟᱞᱤᱧ
ᱟᱨ ᱟᱢᱵᱟᱵᱚᱛᱤ ᱨᱮᱫᱚ ᱠᱚ ᱞᱟᱹᱭᱟ ᱡᱮᱼᱼ ᱢᱟᱱᱮ ᱟᱢᱵᱟᱵᱚᱛᱤ ᱞᱮᱠᱟᱱ ᱫᱤᱱ ᱨᱮᱫᱚ ᱢᱟᱱᱮ ᱦᱟᱛᱟ ᱠᱚ ᱚᱛ ᱠᱚ ᱵᱟᱠᱚ ᱞᱟᱭᱟ᱾
ᱦᱳᱭ ᱦᱳᱭ ᱵᱟᱠᱚ ᱞᱟᱭᱟ ᱠᱚ᱾
ᱢᱟᱱᱮ ᱱᱚᱣᱟ ᱫᱚ ᱯᱟᱹᱦᱤᱞ ᱦᱟᱯᱲᱟᱢ ᱠᱚᱣᱟᱜ ᱱᱤᱭᱚᱢ ᱞᱮᱠᱟᱛᱮ ᱡᱟᱦᱟᱸᱞᱮᱠᱟ᱾ ᱮᱻ ᱦᱮᱡ ᱟᱹᱜᱩᱠᱟᱱᱟ ᱥᱮ ᱪᱮᱫ?
ᱦᱮᱸ
ᱱᱤᱛᱳᱜ ᱛᱚ ᱟᱵᱚ ᱛᱚᱼᱼ ᱱᱤᱛᱚᱜ ᱫᱚ ᱟᱵᱚ ᱫᱚ ᱚᱱᱟ ᱫᱚ ᱵᱟᱵᱚᱱ ᱵᱮᱱᱟᱣ ᱫᱟᱲᱮᱭᱟᱜᱼᱟ ᱟᱨ ᱦᱟᱸᱜ ᱡᱚᱛᱚ ᱦᱚᱲ ᱫᱚ ᱵᱟᱵᱚᱱ ᱵᱟᱲᱟᱭᱟ ᱡᱮᱢᱚᱱ ᱤᱧᱦᱚᱸ ᱵᱟᱹᱧ ᱵᱟᱝ ᱤᱧ ᱵᱟᱲᱟᱭᱟ ᱪᱮᱫ ᱠᱷᱟᱹᱛᱤᱨ ᱛᱮᱼᱼ ᱵᱟᱝᱠᱚ ᱡᱚᱴᱮᱫᱟ᱾ ᱱᱚᱣᱟ ᱨᱮᱱᱟᱜ ᱛᱚ ᱢᱤᱫᱴᱤᱡ ᱠᱟᱨᱚᱱ ᱢᱮᱱᱟᱜᱼᱟ ᱦᱮᱸ ᱵᱟᱝ ᱡᱩᱫᱤ ᱠᱟᱨᱚᱱᱮᱢ ᱵᱩᱡᱷᱟᱹᱣᱟ ᱛᱟᱦᱚᱞᱮ ᱠᱷᱟᱱ ᱫᱚ ᱴᱷᱤᱠ ᱜᱮᱭᱟ
ᱦᱮᱸᱻ ᱦᱮᱸ ᱛᱚ ᱮᱱᱟᱝ ᱮᱱᱟᱝ ᱵᱟᱞᱟᱝ ᱜᱚᱞᱯᱚᱭᱟᱫᱟ ᱠᱟᱹᱡ ᱞᱟᱦᱟ ᱨᱮ ᱱᱮᱛᱟᱨ ᱢᱟᱱᱮ ᱮᱢᱚᱱ ᱪᱟᱜ ᱠᱟᱱᱟ ᱡᱩᱜᱽ ᱠᱚ ᱚᱱᱮ ᱱᱮᱛᱟᱨ ᱜᱤᱫᱽᱨᱟᱹ ᱠᱚᱠᱚ ᱦᱤᱲᱤᱧ ᱪᱟᱵᱟᱭᱼᱟ ᱦᱮᱸᱥᱮ
ᱦᱳᱭ ᱦᱳᱭ,
ᱟᱹᱰᱤ ᱜᱟᱱ ᱵᱟᱠᱚ ᱵᱟᱲᱟᱭᱟ ᱡᱩᱫᱤᱢ ᱠᱩᱞᱤ ᱠᱚᱣᱟ ᱡᱮ ᱪᱮᱫ ᱠᱟᱛᱮ ᱠᱚ ᱟᱥᱟᱲᱤᱭᱟᱹᱜ ᱠᱟᱱᱟ᱾
ᱦᱳᱭ ᱦᱳᱭ ᱢᱟᱱᱮ ᱚᱱᱟ ᱨᱮᱭᱟᱜ ᱠᱟᱹᱴᱤᱡ ᱦᱚᱸ ᱡᱩᱫᱤᱼᱼ ᱴᱟᱪ ᱵᱟᱝ ᱛᱟᱦᱮᱱᱟᱠᱚ ᱥᱮ ᱢᱟᱱᱮ ᱵᱟᱝ ᱠᱚᱼᱼ ᱵᱩᱡᱷᱟᱹᱣ ᱫᱟᱲᱮᱭᱟᱜᱼᱟ ᱡᱮ ᱪᱮᱫ ᱠᱷᱟᱹᱛᱤᱨ ᱛᱮ ᱟᱥᱟᱲᱤᱭᱟᱹᱼᱼ
ᱦᱮᱸ
ᱦᱳᱭ ᱡᱮᱢᱚᱱ ᱥᱚᱨᱦᱟᱭ ᱨᱮ ᱜᱚᱴ ᱯᱩᱡᱟᱹ ᱜᱚᱴ ᱯᱩᱡᱟᱹ ᱫᱚᱼᱼ ᱡᱮᱢᱚᱱᱼᱼ ᱚᱱᱟ ᱜᱚᱴ ᱯᱩᱰᱮ ᱰᱟᱝᱨᱤ ᱠᱚᱵᱚᱱ ᱱᱚᱝᱠᱟ ᱦᱟᱸᱜ ᱜᱚᱴ ᱯᱩᱡᱟᱹ ᱚᱱᱟ᱾ ᱜᱚᱴ ᱯᱩᱡᱟᱹ ᱰᱟᱝᱨᱤ ᱦᱟᱸ ᱚᱱᱠᱟ ᱛᱮᱵᱚᱱ ᱟᱹᱜᱩ ᱠᱚᱣᱟ ᱛᱚ ᱚᱱᱛᱮ ᱵᱤᱞᱤ ᱛᱟᱦᱮᱱᱟ ᱟᱨᱼᱼ ᱰᱟᱝᱨᱤ ᱠᱚᱵᱚᱱ ᱞᱮᱵᱮᱫ ᱯᱚᱥᱟ ᱦᱚᱪᱚ ᱠᱚᱣᱟ ᱡᱟᱦᱟᱸᱭ ᱨᱮᱱ ᱰᱟᱭᱝᱨᱤ ᱞᱮᱵᱮᱫ ᱯᱚᱥᱟᱜᱟᱭ᱾ ᱢᱤᱫ ᱴᱩᱠᱩᱡ ᱦᱟᱺᱰᱤ ᱞᱟᱜᱟᱣᱟᱭᱟ ᱞᱟᱦᱟ ᱫᱚᱼᱼ ᱟᱫᱚ ᱱᱮᱛᱟᱨ ᱫᱚ ᱦᱟᱸᱜ ᱚᱱᱠᱟ ᱰᱟᱝᱨᱤ ᱠᱚᱦᱚᱸ ᱛᱚ ᱵᱟᱹᱱᱩᱜ ᱠᱚᱣᱟ ᱟᱫᱚ ᱚᱱᱠᱟᱼᱼ ᱢᱟᱹᱡᱷᱤ ᱦᱟᱲᱟᱢ ᱢᱟᱱᱮ ᱜᱚᱰᱮᱛ ᱦᱟᱲᱟᱢ ᱜᱮ ᱚᱱᱠᱟᱱ ᱦᱟᱺᱰᱤ ᱟᱹᱜᱩᱭᱟᱭ ᱦᱮᱸ ᱵᱟᱝ ᱟᱨ ᱚᱱᱟᱜᱮ ᱡᱚᱛᱚ ᱧᱩ ᱦᱟᱹᱴᱤᱧ ᱟᱠᱚ᱾
ᱦᱳᱭ ᱛᱟᱦᱚᱞᱮ ᱟᱯᱮ ᱫᱚ ᱚᱱᱟ ᱥᱚᱦᱚᱨᱟᱭ ᱠᱚ ᱚᱠᱟ ᱪᱟᱸᱫᱳ ᱯᱮ ᱢᱟᱱᱟᱭ ᱜᱮᱭᱟ ᱯᱮ?
ᱥᱚᱨᱦᱟᱭ ᱠᱚᱫᱚ ᱟᱹᱰᱤ ᱜᱝᱢᱠᱮ ᱟᱞᱤ ᱟᱞᱮ ᱫᱚ ᱥᱚᱨᱦᱟᱭ ᱫᱚᱦ ᱟᱹᱰᱤ ᱡᱟᱸᱠ ᱡᱚᱨᱚᱢ ᱜᱮᱞᱮ ᱢᱟᱱᱟᱣᱟ᱾ ᱥᱮᱴᱟ ᱟᱹᱰᱤᱢᱼᱼ ᱢᱟᱱᱮ ᱯᱮᱲᱟ ᱠᱚᱠᱚ ᱦᱤᱡᱩᱜ ᱛᱟᱞᱮᱭᱟ ᱯᱮᱲᱟ ᱠᱚᱞᱮ ᱱᱮᱣᱛᱟ ᱠᱚᱣᱟ ᱡᱟᱦᱟᱸ ᱛᱤᱱᱟᱹᱜ ᱢᱮᱱᱟᱜ ᱠᱚᱣᱟ᱾ ᱡᱟᱭᱟᱭ ᱜᱚᱝᱠᱮ ᱠᱚ ᱛᱟᱯᱚᱨᱮ ᱛᱮᱧᱟᱝ ᱠᱚ᱾ ᱛᱟᱯᱚᱨᱮ ᱮ ᱫᱟᱹᱭ ᱛᱮᱧᱟᱝ ᱡᱟᱦᱟᱸ ᱛᱤᱱᱟᱹᱜ ᱦᱟᱼᱼ ᱯᱚᱛᱚᱢ ᱠᱩᱢᱟᱹᱝ ᱡᱟᱦᱟᱸ ᱛᱤᱱᱟᱹᱜ ᱢᱟᱱᱮ ᱯᱮᱲᱟ ᱯᱟᱹᱲᱦᱟᱹ ᱢᱮᱱᱟᱜ ᱠᱚᱣᱟ ᱦᱮᱸ ᱵᱟᱝ ᱾ ᱡᱚᱛᱚ ᱜᱮ ᱱᱮᱶᱛᱟ ᱠᱟᱛᱮ ᱢᱟᱱᱮ ᱡᱚᱛᱚᱼᱼ ᱡᱷᱚᱛᱚ ᱦᱚᱲ ᱜᱮ ᱜᱚᱴ ᱜᱚᱴ ᱯᱩᱡᱟᱹ ᱵᱟᱠᱷᱟᱱ ᱵᱚᱸᱜᱟ ᱡᱚᱛᱚ ᱦᱚᱲ ᱜᱮ ᱜᱚᱴ ᱜᱚᱴ ᱯᱩᱡᱟᱹ ᱵᱟᱝᱠᱟᱱ ᱵᱚᱸᱜᱟ ᱭᱟᱭ ᱡᱮ ᱦᱤᱞᱳᱜ ᱠᱚ ᱵᱚᱸᱜᱟ ᱵᱩᱨᱩᱜ-ᱟ ᱤᱱᱟᱹ ᱦᱤᱞᱳᱜ ᱠᱚ ᱦᱤᱡᱩᱜ-ᱟ ᱾ ᱟᱹᱰᱤ ᱨᱟᱹᱥᱠᱟᱹ ᱜᱮ ᱟᱹᱰᱤ ᱡᱟᱠ ᱡᱚᱨᱚᱢ ᱜᱮ ᱠᱷᱩᱱᱴᱟᱹᱣᱼᱼ ᱵᱟᱨ ᱫᱤᱱ ᱞᱮ ᱠᱷᱩᱱᱴᱟᱣ ᱠᱚᱭᱟ ᱟᱞᱮ ᱫᱚ ᱾ ᱦᱳᱭ ᱦᱳᱭ ᱟᱞᱮ ᱥᱮᱫ ᱦᱚᱸ ᱵᱟᱨ ᱫᱤᱱ ᱾
ᱟᱞᱮ ᱥᱮᱫ ᱢᱟ ᱢᱤᱫ ᱫᱤᱱ ᱜᱮ ᱦᱩᱭᱩᱜ-ᱟ ᱾ ᱟᱞᱮᱥᱮᱫ ᱢᱟ ᱩᱱᱟᱹᱜ ᱵᱟᱠᱚ ᱢᱟᱱᱟᱣ ᱜᱮᱭᱟ ᱠᱚ ᱢᱟᱱᱮ ᱥᱚᱦᱚᱨᱟᱭ ᱠᱚ ᱾ ᱥᱩᱫ ᱡᱟᱜᱟᱱᱟ ᱴᱩᱠᱩ ᱜᱮ ᱜᱚᱡᱼᱼ ᱡᱟᱜᱟᱱᱟᱭᱟ ᱮ ᱮᱱᱮᱡ ᱠᱚ ᱮᱱᱮᱡ ᱠᱚ ᱵᱟᱠᱚ ᱮᱱᱮᱡᱟ ᱠᱚ ᱾
ᱟᱞᱮᱥᱮᱫ ᱢᱟ ᱵᱟᱨ ᱫᱤᱱ ᱠᱚ ᱠᱷᱩᱱᱴᱟᱹᱣ ᱠᱚᱣᱟ ᱛᱚ ᱾
ᱦᱮᱸ ᱛᱟᱦᱮᱞᱮ ᱡᱟᱦᱟᱸ ᱥᱚᱦᱚᱨᱟᱭ ᱦᱩᱭᱩᱜ ᱚᱱᱟ ᱫᱚ ᱪᱮᱫ ᱥᱟᱠᱨᱟᱛ ᱡᱚᱠᱷᱚᱡ ᱥᱮ ᱪᱮᱫ?
ᱵᱟᱝ ᱜᱮ ᱟᱞᱮ ᱫᱚ ᱥᱟᱠᱨᱟᱛ ᱫᱚ ᱵᱟᱝ ᱟᱞᱮ ᱫᱚ ᱥᱚᱦᱚᱨᱟᱭ ᱵᱚᱸᱜᱟ ᱜᱮ ᱦᱟᱸᱜᱼᱼ ᱦᱩᱭᱩᱜ-ᱟ, ᱠᱤᱱᱛᱩ ᱟᱹᱰᱤ ᱡᱟᱭᱜᱟ ᱨᱮᱜᱮ ᱥᱟᱠᱨᱟᱛ ᱵᱚᱸᱜᱟ ᱠᱚᱼᱼ ᱯᱨᱮᱭ ᱱᱚᱣᱟ ᱫᱚ ᱪᱮᱫ ᱞᱮᱠᱟᱨᱮ ᱦᱟᱸᱜᱼᱼ ᱵᱟᱝ ᱤᱧ ᱵᱟᱲᱟᱭᱟ ᱾ ᱢᱟᱱᱮ ᱩᱱᱠᱩ ᱦᱚᱸ ᱯᱟᱹᱦᱤᱞ ᱞᱚᱠᱼᱼ ᱦᱟᱯᱲᱟᱢ ᱠᱚ ᱪᱮᱫ ᱞᱮᱠᱟ ᱠᱚ ᱢᱟᱱᱟᱣ ᱟᱹᱜᱩ ᱟᱠᱟᱫᱟ ᱦᱮᱸ ᱵᱟᱝ ᱾
ᱦᱮᱸ
ᱚᱱᱟ ᱫᱚ ᱵᱟᱝ ᱞᱟᱹᱭᱮᱜ-ᱟ ᱾ ᱟᱫᱚ ᱩᱱᱠᱩ ᱪᱮᱫ ᱞᱮᱠᱟ ᱠᱚ ᱢᱟᱱᱟᱣ ᱟᱹᱜᱩ ᱠᱟᱫᱟ ᱚᱱᱟ ᱫᱚ ᱟᱠᱚ ᱜᱮᱠᱚ ᱵᱟᱲᱟᱭᱟ ᱦᱮᱸ ᱵᱟᱝ ᱾
ᱦᱩᱸ